ᱦᱮᱞᱳᱣ᱾
ᱦᱮᱸ
ᱦᱚᱸ ᱦᱩᱸ ᱢᱟᱱᱮ ᱢᱤᱫᱴᱮᱡ ᱱᱟᱢᱵᱟᱨ ᱛᱮ ᱢᱚᱴᱟᱢᱩᱴᱤ ᱯᱟᱸᱪᱫᱷᱟᱣ ᱜᱟᱞᱢᱟᱨᱟᱣ ᱦᱩᱭᱩᱜᱼᱟ ᱜᱟᱱᱚᱜᱼᱟ᱾ ᱟᱪᱪᱷᱟ
ᱦᱮᱸ ᱜᱟᱱᱚᱜᱼᱟ ᱚᱝᱠᱟ ᱜᱮᱛᱚ ᱞᱟᱹᱭᱟ ᱠᱚ ᱫᱤᱭᱮ ᱠᱚ ᱤᱧ ᱫᱚ ᱦᱟᱸᱜ
ᱟᱫᱚ ᱵᱟᱹᱞᱤᱧ ᱦᱚᱸ ᱵᱟᱹᱞᱤᱧ ᱴᱨᱟᱭ ᱠᱟᱜᱼᱟ ᱚᱝᱠᱟ ᱫᱚ᱾ ᱟᱫᱚ ᱵᱟᱭ ᱫᱮᱠᱷᱟᱣ ᱜᱮᱭᱟ ᱛᱚ᱾ ᱟᱫᱚ ᱚᱱᱟ ᱯᱚᱨᱮ ᱯᱚᱨᱮ ᱦᱩᱭᱩᱜᱼᱟ, ᱦᱚᱭᱛᱚ ᱵᱟᱠᱷᱟᱱ ᱢᱟᱲᱟᱝ ᱢᱟᱲᱟᱝ ᱦᱩᱭᱩᱜᱼᱟ ᱴᱟᱥ ᱠᱚ ᱠᱚᱢᱯᱞᱤᱴ ᱤᱫᱤ ᱠᱟᱱᱟ᱾ ᱯᱮᱢᱮᱱᱴ ᱠᱚᱫᱚ ᱛᱟᱦᱞᱮ ᱵᱟᱹᱵᱤᱱ ᱧᱟᱢ ᱠᱟᱜᱼᱟ ᱟᱵᱤᱱ ᱫᱚ ᱵᱟᱝ?
ᱧᱟᱢ ᱠᱟᱜᱼᱟ ᱢᱤᱫ ᱫᱷᱟᱣ᱾
ᱛᱤᱱᱟᱹᱜ ᱮᱢ ᱧᱟᱢ ᱞᱮᱜᱼᱟ?
ᱦᱮ ᱛᱤᱱᱟᱹᱜ ᱵᱟᱨᱥᱟᱭ ᱚᱱᱮ ᱮᱭᱟᱭ ᱪᱩᱭᱟᱛᱛᱳᱨ᱾
ᱟᱹᱞᱤᱧ ᱦᱚᱸ ᱵᱟᱭ ᱫᱮᱠᱷᱟᱣᱮᱫ ᱛᱟᱹᱞᱤᱧᱟ᱾
ᱟᱹᱞᱤᱧ ᱦᱚᱸ ᱵᱟᱭ ᱫᱮᱠᱷᱟᱣᱮᱫ ᱛᱟᱹᱞᱤᱧᱟ, ᱦᱩᱭᱮᱱ ᱜᱮᱭᱟ ᱱᱚᱣᱟ ᱮᱜᱟᱨᱚ ᱴᱟ ᱠᱟᱪᱷᱟ ᱠᱟᱪᱷᱟ ᱞᱤᱧ ᱠᱚᱢᱯᱞᱤᱴ ᱠᱮᱜᱼᱟ ᱵᱟᱭ ᱦᱤᱡᱩᱜ ᱠᱟᱱ ᱛᱟᱹᱞᱤᱧᱟ᱾
ᱟ ᱢᱤᱫ ᱫᱷᱟᱣ ᱵᱟᱝ ᱦᱮᱡ ᱠᱟᱱᱟ?
ᱵᱟᱝᱟ ᱵᱟᱝᱟ ᱵᱟᱝ
ᱟᱫᱚ ᱛᱟᱦᱚᱞᱮ ᱤᱭᱟᱹ ᱠᱚ ᱴᱷᱤᱠ ᱠᱟᱜᱼᱟ ᱥᱮ ᱵᱟᱝ ᱚᱱᱟ ᱰᱤᱴᱮᱞᱥ ᱮᱠᱟᱣᱩᱱᱴ ᱰᱤᱴᱮᱞᱥ ᱠᱚ᱾
ᱦᱮᱸ ᱮᱠᱟᱣᱩᱱᱴ ᱰᱤᱞᱥ ᱵᱟᱹᱞᱤᱧ ᱯᱮᱢᱮᱱᱴ ᱵᱟᱹᱞᱤᱧ ᱧᱟᱢ ᱫᱟᱲᱮᱭᱟᱜ ᱠᱟᱱᱟ ᱚᱸᱰᱮᱢᱟᱭ ᱫᱮᱠᱷᱟᱣᱞᱤᱧ ᱠᱟᱱᱟ ᱢᱟᱱᱮ ᱵᱟᱨ ᱵᱚ ᱵᱟᱴ ᱴᱟᱠᱟ ᱦᱚᱸ ᱵᱟᱝ ᱦᱩᱭ ᱠᱟᱱ ᱛᱟᱹᱵᱤᱱᱟ ᱛᱟᱨᱯᱚᱨᱮ ᱮᱠᱷᱚᱱᱚ ᱚᱱᱟ ᱵᱟᱝ ᱜᱟᱱ ᱠᱟᱱᱟ ᱚᱱᱟ ᱛᱚ ᱵᱟᱝ ᱜᱟᱱᱚᱜ ᱠᱟᱱᱟ᱾ ᱮᱴᱞᱤᱥᱴ ᱚᱱᱟ ᱦᱩᱭᱩᱜᱼᱟ, ᱛᱟᱨᱯᱚᱨᱮ ᱦᱩᱭᱩᱜᱼᱟ ᱫᱮᱠᱷᱟᱣᱟᱭ᱾ ᱴᱟᱥᱠ ᱢᱟ ᱫᱚᱥᱴᱟ ᱠᱟᱪᱷᱟ ᱠᱟᱪᱷᱤ ᱦᱩᱭᱮᱱ ᱛᱟᱹᱞᱤᱧᱟ᱾
ᱚ
ᱛᱟᱹᱞᱤᱧᱟ
ᱚᱸ ᱱᱟᱣᱟ ᱱᱟᱣᱟ ᱛᱚ ᱪᱮᱫ ᱞᱮᱠᱟ ᱦᱟᱸᱜ ᱵᱩᱡᱩᱜᱼᱟ ᱦᱟᱸᱜ ᱪᱮᱫ ᱞᱮᱠᱟ ᱠᱟᱱᱟ ᱵᱟᱝ ᱠᱟᱱᱟ᱾
ᱟᱫᱷᱚᱨᱟᱹ ᱟᱹᱞᱤᱧ ᱴᱟᱥᱠ ᱛᱮᱫᱞᱤᱧ ᱠᱚᱨᱟᱣ ᱤᱫᱤᱭᱮᱜᱼᱟ᱾
ᱮ ᱦᱮᱸ
ᱵᱟᱝ ᱦᱩᱭᱩᱜᱼᱟ ᱧᱮᱞ ᱦᱩᱭᱩᱜᱼᱟ ᱚᱱᱟ ᱫᱚ᱾
ᱦᱩᱸ
ᱟᱨ ᱡᱟᱦᱟᱸᱭ ᱫᱚᱢᱮ ᱫᱤᱱ ᱠᱚ ᱢᱟᱨᱤᱣ ᱠᱟᱱᱟ ᱠᱚ ᱩᱱᱠᱩ ᱠᱚ ᱢᱮᱱᱟᱜ ᱠᱚᱣᱟ ᱜᱟᱛᱮ ᱠᱚ?
ᱚᱝᱠᱟ ᱫᱚ ᱦᱚᱸᱜᱼᱚᱭ ᱠᱤᱪᱷᱩ ᱫᱤᱱ ᱜᱟᱱ ᱟᱹᱞᱤᱧ ᱦᱩᱭᱩᱜ ᱠᱟᱱᱟ ᱥᱮ ᱚᱱᱠᱟᱱ ᱦᱚᱲ ᱥᱟᱶ ᱵᱟᱝ ᱜᱟᱞᱢᱟᱨᱟᱣ ᱦᱩᱭ ᱠᱟᱱᱟ᱾ ᱡᱟᱦᱟᱸᱭ ᱠᱚ ᱢᱟᱨᱮᱭ ᱠᱟᱱᱟ ᱜᱟᱞᱢᱟᱨᱟᱣ ᱜᱟᱯᱟ ᱢᱮᱭᱟᱝ ᱠᱚ ᱥᱮᱱ ᱦᱟᱸᱜ ᱠᱚ ᱧᱟᱢᱚᱜᱼᱟ ᱠᱚ᱾ ᱵᱮᱥᱤᱨ ᱵᱷᱟᱜᱽ ᱫᱚ ᱱᱚᱣᱟ ᱧᱤᱫᱟᱹ ᱴᱟᱭᱤᱢ ᱜᱮᱠᱚ ᱧᱟᱢᱚᱜᱼᱟ ᱡᱟᱹᱥᱛᱤ ᱱᱚᱣᱟᱨᱮᱱ ᱦᱚᱲ ᱫᱚ᱾ ᱦᱮᱸ ᱱᱚᱣᱟ ᱫᱚᱥᱴᱟ ᱥᱟᱲᱮ ᱫᱚᱥᱴᱟ ᱯᱚᱨᱮ᱾
ᱚ
ᱟᱨ ᱵᱟᱠᱷᱟᱱ ᱤᱝᱠᱟᱹ ᱥᱚᱢᱚᱭ ᱫᱚ ᱚᱝᱠᱟ ᱠᱷᱩᱵ ᱢᱟᱨᱮ ᱦᱚᱲ ᱫᱚ ᱵᱟᱹᱵᱤᱱ ᱧᱟᱢ ᱠᱚᱣᱟ᱾ ᱟᱨ ᱵᱟᱠᱷᱟᱱ ᱵᱮᱥᱤ ᱢᱟᱨᱮ ᱦᱚᱲ ᱫᱚᱠᱚ ᱟᱣᱩᱴᱚᱜ ᱠᱟᱱᱟ ᱥᱮ ᱩᱝᱠᱩ ᱫᱚ ᱩᱰᱩᱠᱚᱜ ᱠᱟᱱᱟ ᱜᱨᱩᱯ ᱠᱷᱚᱱᱟᱜ᱾ ᱦᱩᱭᱩᱜ ᱠᱟᱱ ᱛᱟᱠᱚᱣᱟ ᱴᱟᱥᱠ ᱯᱩᱨᱟᱹᱜ ᱠᱟᱱ ᱛᱟᱠᱚᱣᱟ ᱩᱩᱲᱩᱜᱚᱜ ᱠᱟᱱᱟ,
ᱟᱫᱚ ᱱᱚᱣᱟ ᱯᱩᱨᱟᱹᱣ ᱞᱮᱱ ᱠᱷᱟᱱ ᱫᱚ ᱪᱟᱵᱟᱜᱼᱟ ᱛᱚ ᱟᱫᱚ?
ᱦᱩᱸ ᱱᱤᱨᱫᱤᱥᱴᱚ ᱢᱤᱫᱴᱮᱱ ᱴᱟᱭᱤᱢ ᱠᱚ ᱮᱢ ᱠᱟᱜᱼᱟ ᱥᱮ ᱚᱱᱟ ᱛᱤᱨᱤᱥᱴᱟ ᱠᱷᱚᱱᱟᱜ ᱡᱟᱫᱟ ᱴᱟᱥ ᱠᱚᱨᱟᱣ ᱵᱟᱝ ᱜᱟᱱᱚᱜᱼᱟ᱾
ᱚ ᱛᱤᱨᱤᱥᱴᱤ ᱦᱩᱭ ᱢᱟᱱᱮ ᱟᱢᱫᱚ ᱟᱫᱚ ᱢᱩᱪᱟᱹᱫ ᱮᱱ ᱛᱟᱢᱟ?
ᱦᱳᱭ
ᱚ
ᱛᱤᱨᱤᱥᱴᱤ ᱠᱷᱚᱱᱟᱜ ᱟᱫᱚ ᱵᱟᱝ ᱜᱟᱱᱚᱜᱼᱟ ᱡᱟᱫᱟ ᱡᱷᱚᱛᱚ ᱦᱚᱲ ᱜᱮ ᱫᱟᱣ ᱮᱢ ᱦᱩᱭᱩᱜᱼᱟ ᱥᱮ᱾
ᱦᱳᱭ ᱦᱳᱭ ᱵᱟᱠᱷᱟᱱ ᱢᱤᱜ ᱦᱚᱲ ᱜᱮ ᱡᱚᱛᱚ ᱠᱚᱨᱟᱣ ᱞᱮᱠᱷᱟᱱ ᱵᱟᱝ ᱜᱟᱱᱚᱜᱼᱟ᱾
ᱦᱳᱭ ᱚᱱᱟ ᱠᱷᱟᱹᱛᱤᱨ ᱦᱚᱸ ᱚᱲᱟᱜ ᱠᱚᱨᱮ ᱜᱮ ᱱᱤᱛᱚᱜ ᱫᱚ ᱧᱮᱞ ᱦᱩᱭᱩᱜᱼᱟ ᱡᱩᱵᱚᱥᱟᱛᱷᱤ ᱜᱮ ᱵᱟᱝ ᱧᱟᱢᱫᱚ ᱡᱩᱵᱚᱥᱟᱛᱷᱤ ᱠᱚ ᱵᱟᱝ ᱧᱟᱢᱚᱜ ᱠᱟᱱᱟ ᱧᱟᱢ ᱞᱮᱠᱷᱟᱱ ᱡᱟᱦᱟᱸ ᱜᱮ ᱢᱤᱫᱴᱲᱮ ᱫᱷᱟᱱᱫᱟ ᱧᱮᱞ ᱦᱩᱭᱩᱜ
ᱮ ᱦᱮᱸ ᱧᱟᱢᱚᱜ ᱠᱟᱱ ᱛᱟᱦᱮᱸᱱᱟ ᱵᱟᱨ ᱫᱷᱟᱣ ᱧᱟᱢ ᱞᱮᱱᱟ ᱥᱮ ᱚᱱᱠᱟ ᱜᱮ᱾
ᱯᱚᱸᱫᱨᱚᱥᱚ ᱴᱟᱠᱟᱞᱤᱧ ᱵᱟᱨ ᱫᱷᱟᱣ ᱞᱤᱧ ᱧᱟᱢ ᱞᱮᱫᱼᱟ ᱚᱠᱚᱭ ᱠᱚ ᱮᱛᱟᱨ ᱢᱤᱫ ᱫᱷᱟᱣ ᱜᱮᱠᱚ ᱧᱟᱢ ᱟᱠᱟᱫᱼᱟ ᱚᱠᱚᱭ ᱠᱚᱛᱟᱨ ᱮᱠᱫᱚᱢ ᱵᱟᱠᱚ ᱧᱟᱢ ᱟᱠᱟᱫᱼᱟ
ᱟᱵᱟᱨ ᱚᱠᱚᱭ ᱠᱚ ᱪᱮᱫ ᱞᱮᱠᱟ ᱢᱟᱱᱮ ᱯᱮ, ᱯᱮ ᱫᱷᱟᱣ ᱠᱚ ᱧᱟᱢ ᱠᱟᱜᱼᱟ, ᱢᱤᱫ ᱫᱷᱟᱣ ᱨᱮᱠᱚ ᱧᱟᱢ ᱠᱟᱜᱼᱟ ᱰᱚᱵᱚᱞ ᱰᱚᱵᱚᱞ
ᱦᱩᱸ
ᱱᱟᱣᱟᱟᱱᱤ ᱪᱤᱫ ᱞᱟᱹᱭᱮᱫᱟ ᱦᱟᱸᱜ
ᱥᱩᱵᱷᱮᱱᱫᱩ ᱚᱫᱷᱤᱠᱟᱨᱤᱭᱟ ᱩᱱᱤ ᱢᱟᱭ ᱞᱟᱹᱭ ᱦᱚᱪᱚᱭᱮᱜ ᱞᱮᱠᱪᱟᱨ ᱜᱮᱭ ᱞᱮᱠᱪᱟᱨᱮᱜᱼᱟ ᱩᱠᱩᱨ ᱱᱤᱛᱚᱜ ᱦᱚᱸ ᱚᱱᱱᱚᱯᱩᱨᱱᱟ ᱵᱷᱟᱱᱰᱟᱨᱟᱜ ᱯᱩᱭᱥᱟᱹ ᱦᱚᱸ ᱚᱱᱮ ᱛᱚ ᱟᱹᱰᱤᱜᱟᱱ ᱦᱚᱲ ᱵᱟᱝ ᱵᱚᱞᱚ ᱠᱟᱫ ᱠᱚᱣᱟ
ᱟ ᱦᱚᱭ ᱟᱸᱸ ᱪᱟᱹᱞᱩᱜ ᱠᱟᱱ ᱜᱮᱭᱟ ᱪᱮᱫ ᱠᱚ ᱪᱤᱠᱟᱭᱫᱟ ᱦᱟᱸᱜ
ᱡᱟᱦᱟᱸᱱᱟᱜ ᱠᱚ ᱠᱟᱹᱢᱤ ᱵᱟᱲᱟ ᱠᱚ ᱦᱩᱭᱩᱜ ᱠᱟᱱᱟ ᱥᱮ ᱵᱟᱝ?
ᱱᱤᱛᱚᱜ ᱫᱚ ᱠᱟᱹᱢᱤ ᱠᱚ ᱚᱱᱠᱟ ᱵᱟᱝ ᱦᱩᱭᱩᱜ ᱠᱟᱱᱟ ᱦᱚᱞᱟ ᱢᱟᱫᱷᱮᱨ ᱜᱮᱞᱤᱧ ᱪᱟᱞᱟᱣ ᱞᱮᱱᱟ ᱱᱚᱣᱟ ᱦᱩᱲᱩ ᱤᱨ ᱜᱟᱹᱰᱤᱨᱮ
ᱟᱼ ᱦᱳᱭ
ᱚᱱᱚᱛᱮ ᱠᱷᱚᱱᱟᱜ ᱦᱮᱡ ᱦᱩᱭ ᱠᱟᱱᱟ ᱯᱩᱭᱥᱟᱹ ᱠᱚ ᱦᱚᱞᱟ ᱢᱟᱦᱫᱷᱮᱨ ᱜᱮ ᱧᱟᱢ ᱠᱟᱱᱟ
ᱦᱳᱭ
ᱟᱹᱰᱤ ᱫᱤᱱ ᱯᱚᱨᱮ ᱚᱱᱟ ᱦᱚᱸ ᱵᱟᱠᱚ ᱩᱴᱷᱟᱹᱣ ᱞᱮᱠᱷᱟᱱ ᱵᱟᱠᱚ ᱮᱢ ᱦᱚᱫᱚᱜ ᱜᱮᱭᱟ ᱥᱮ
ᱦᱳᱭ ᱦᱳᱭ
ᱟᱠᱚ ᱦᱚᱸᱠᱚ ᱩᱴᱷᱟᱹᱣ ᱵᱟᱲᱟᱭᱟ ᱡᱟᱦᱟᱸᱭᱜᱮ
ᱦᱮᱸ ᱚᱱᱛᱮ ᱫᱚ ᱵᱟᱨ ᱫᱷᱟᱣ ᱜᱮ ᱦᱩᱭᱩᱜᱼᱟ ᱥᱮ ᱪᱮᱫ ᱦᱳᱲᱳ ᱨᱚᱦᱚᱭ ᱠᱚ
ᱵᱟᱝᱟ ᱵᱟᱝᱟ ᱟᱞᱮ ᱟᱱᱛᱮ ᱫᱚ ᱵᱟᱝ ᱦᱩᱭᱩᱜ ᱜᱮᱭᱟ ᱟᱹᱞᱤᱧ ᱫᱚ ᱵᱟᱦᱨᱮ ᱞᱤᱧ ᱪᱟᱞᱟᱣ ᱞᱮᱱᱟ ᱜᱚᱢᱠᱮ ᱟᱹᱛᱩ ᱵᱟᱦᱨᱮ ᱦᱟᱱᱛᱮ ᱠᱩᱞᱴᱤᱠᱨᱤ ᱥᱮᱫ ᱞᱤᱧ ᱪᱟᱞᱟᱣ ᱞᱮᱱᱟ
ᱚᱼᱻ
ᱠᱩᱞᱴᱤᱠᱩᱨ ᱥᱮᱫ ᱞᱤᱧ ᱪᱟᱞᱟᱣ ᱞᱮᱱᱟ ᱤᱱᱟᱹ ᱯᱚᱨᱮ ᱛᱳᱢᱟᱨ ᱚᱱᱮ ᱨᱩᱦᱱᱤ ᱥᱟᱭᱤᱰ ᱞᱤᱧ ᱪᱟᱞᱟᱣᱟ
ᱦᱮᱸ
ᱟᱨ ᱫᱚ ᱡᱷᱟᱲᱜᱟᱢ ᱥᱮᱫ
ᱚᱸ
ᱡᱟᱭ
ᱦᱮᱸ
ᱦᱩᱭ ᱞᱮ ᱜᱮᱭᱟ ᱢᱳᱴᱟᱢᱩᱴᱤ ᱵᱟᱭᱤᱥ ᱫᱤᱱ ᱞᱤᱧ ᱠᱟᱹᱢᱤ ᱞᱮᱫᱼᱟ ᱟᱞᱮ ᱠᱷᱚᱱ ᱛᱟᱦᱮᱱᱟ ᱦᱩᱰᱤᱧᱮ ᱨᱩᱣᱟᱹᱭᱮᱱᱟ ᱥᱮ ᱟᱹᱰᱤ ᱵᱟᱦᱨᱮ ᱨᱮ ᱛᱟᱦᱮᱸ ᱞᱮᱮᱱᱟᱭ ᱟᱫᱚ ᱦᱮᱡ ᱦᱩᱭᱱᱟ ᱚᱱᱟ ᱠᱷᱟᱹᱛᱤᱨ ᱵᱟᱝ ᱠᱚ ᱨ ᱦᱩᱭ ᱞᱮᱱᱟ ᱪᱟᱥ ᱢᱤᱫ ᱪᱟᱞᱟᱣ ᱞᱮᱱ ᱜᱮᱭᱟ ᱢᱤᱫ ᱪᱟᱸᱫᱚ ᱞᱮᱠᱟ ᱠᱟᱹᱢᱤ ᱦᱩᱭ ᱞᱮᱱᱟ ᱾
ᱟᱸ
ᱵᱚᱦᱩᱫ ᱵᱷᱟᱜᱜᱚ ᱨᱮ ᱦᱩᱭᱩᱜᱼᱟ ᱢᱤᱫ ᱪᱟᱫᱚᱸᱸ ᱞᱮᱠᱟ ᱠᱟᱹᱢᱤ ᱧᱟᱢ ᱦᱩᱭᱩᱜ ᱜᱮᱭᱟ ᱦᱮᱸ
ᱦᱮᱸᱻᱸ ᱦᱮᱸᱻ
ᱚᱠᱟ ᱠᱚᱨᱮ ᱥᱟᱛ ᱟᱴ ᱫᱤᱱ ᱠᱷᱟᱱ ᱠᱚ ᱢᱩᱡᱟᱹᱫ ᱠᱟᱜᱼᱟ ᱠᱚ ᱜᱷᱟᱹᱲᱤ
ᱟᱞᱮ ᱠᱚᱨᱮᱱ ᱢᱟ ᱡᱚᱛᱚ ᱟᱱ ᱛᱮᱠᱚ ᱥᱮᱱᱚᱜ ᱟ ᱠᱟᱹᱢᱤᱭᱟ ᱚᱱᱮ ᱟᱢᱥᱚᱟᱱᱮ ᱛᱟᱢᱤᱞᱱᱟᱹᱲᱩ ᱥᱮᱫ
ᱦᱮᱸ
ᱛᱟᱢᱤᱱᱞᱟᱰᱩ ᱠᱟᱱᱟ ᱠᱚ
ᱡᱚᱢ ᱠᱚᱫᱚ ᱦᱩᱭᱩᱠᱟᱱᱟ
ᱦᱮᱸ ᱡᱚᱢ ᱠᱚᱫᱚ ᱦᱩᱭ ᱠᱟᱱᱟ
ᱟᱫᱚ ᱸᱰᱮ ᱯᱮ ᱛᱟᱦᱮᱱ ᱠᱟᱱᱟ ᱚᱱᱮ ᱡᱚᱢ ᱠᱚᱫᱚ ᱦᱳᱴᱮᱞ ᱨᱮᱜᱮ ᱥᱮ ᱱᱤᱡᱮ ᱛᱮᱜᱮ ᱯᱮ ᱛᱢᱚᱭ ᱵᱟᱭ ᱟ
ᱵᱟᱝ ᱱᱚᱰᱮ ᱫᱚ ᱱᱤᱡᱮ ᱛᱮᱜᱮ ᱤᱥᱤᱱ ᱦᱩᱭᱩᱜᱼᱟ ᱥᱚᱵ ᱠᱤᱪᱷᱩ ᱱᱤᱡᱮ ᱛᱮᱜᱮ ᱥᱩᱫᱩ ᱚᱲᱟᱜ ᱛᱟᱦᱮᱸ ᱡᱟᱭᱜᱟᱛᱮᱜ ᱢᱮᱱᱟᱜᱼᱟ ᱢᱟᱱᱮ ᱵᱟᱦᱲᱟ ᱠᱟᱛᱮ
ᱵᱷᱟᱲᱟ ᱠᱚ ᱛᱤᱱᱟᱹᱜ ᱠᱟᱛᱮ
ᱟᱫᱦᱟ ᱪᱟᱸᱫᱳ ᱨᱮ ᱮᱜᱟᱨᱚᱥᱚ ᱠᱟᱛᱮ
ᱟᱨ ᱵᱟᱝᱥᱚᱜ ᱛᱟᱨ ᱚᱸᱰᱮ ᱡᱚᱢᱼᱧᱩ ᱱᱤᱡᱟᱹᱨᱟᱜ
ᱪᱮᱫ
ᱛᱟᱨ ᱢᱚᱫᱽᱫᱷᱮ ᱡᱚᱢ ᱧᱩ ᱢᱟ ᱱᱤᱡᱮᱨᱟᱜ ᱠᱟᱱᱟ
ᱦᱮᱸ ᱚᱱᱟ ᱟᱞᱟᱫᱟ ᱟᱨ ᱱᱤᱡᱮᱨᱟᱜ ᱡᱚᱢ ᱧᱩ ᱠᱚ ᱟᱞᱟᱫᱟ
ᱱᱤᱡᱮᱨᱟᱜ ᱠᱷᱚᱨᱪᱟ ᱦᱩᱭ ᱵᱷᱟᱨᱟ
ᱦᱳᱭ
ᱟᱫᱚ ᱪᱮᱫ ᱞᱮᱠᱟ ᱥᱟᱢᱚᱱᱮ ᱚᱱᱠᱟ ᱡᱚᱛᱚ ᱡᱚᱴᱟᱣ ᱠᱟᱛᱮ ᱠᱚ ᱛᱟᱦᱮᱱ ᱠᱟᱱᱟ ᱥᱮ ᱯᱟᱨᱥᱚᱱᱟᱞ ᱚᱠᱛᱮ
ᱟᱹᱞᱤᱧ ᱢᱤᱫᱴᱮᱡ ᱨᱮ ᱢᱮᱱᱟᱜ ᱟᱠᱟᱫ ᱞᱤᱧᱟ ᱵᱟᱨ ᱦᱚᱲ
ᱦᱮᱸ ᱟᱪᱪᱷᱟ
ᱟᱨᱚ ᱦᱚᱲ ᱫᱚ ᱫᱚᱢᱮ ᱥᱟᱸᱜᱤ ᱠᱚ ᱛᱟᱦᱮᱱᱟ ᱪᱮᱛᱟᱱ ᱨᱮ ᱞᱟᱛᱟᱨ ᱨᱮ ᱦᱟᱱᱛᱮ ᱱᱟᱛᱮ ᱦᱟᱯ ᱢᱮᱱᱟᱜ- ᱟ
ᱟᱨ ᱥᱟᱸᱜᱮ ᱦᱚᱲ ᱠᱷᱟᱱ ᱫᱚ ᱥᱩᱵᱤᱫᱟᱜᱼᱟ ᱟᱨ ᱪᱮᱫ ᱱᱚᱜᱼᱚᱭ ᱡᱮᱢᱚᱱ ᱱᱮ ᱱᱤᱡᱮ ᱛᱮ ᱪᱚᱸᱫᱟ ᱠᱚᱫᱚ ᱟᱨᱠᱤ ᱟᱢ ᱠᱟᱹᱴᱤᱡ ᱦᱟᱹᱱᱤ ᱠᱟᱹᱴᱤᱡ ᱠᱟᱛᱮᱮᱫ ᱪᱟᱵᱟ ᱦᱩᱭᱱᱟ ᱱᱚᱜᱰᱮ ᱡᱟᱦᱟᱱ ᱠᱟᱹᱢᱤ ᱠᱚᱫᱚ ᱪᱟᱵᱟᱭᱮᱱᱟ ᱴᱷᱤᱠ ᱟᱪᱷᱮ
ᱦᱩᱸ ᱟᱹᱞᱤᱧ ᱫᱚ ᱤᱥᱤᱱ ᱵᱟᱥᱟᱝ ᱢᱟ ᱵᱟᱨ ᱦᱚᱲ ᱜᱮᱞᱤᱧ ᱤᱥᱤᱱ ᱵᱟᱥᱟᱝᱼᱟ
ᱦᱮᱸ ᱚᱱᱠᱟ ᱫᱚ ᱢᱟᱱᱮ ᱯᱟᱹᱨᱤ ᱞᱮᱠᱷᱟᱱ ᱫᱚ ᱢᱟᱱᱮ ᱫᱤᱱ ᱞᱮᱠᱷᱟᱱ ᱛᱮᱦᱮᱧ ᱟᱢ ᱜᱟᱯᱟ ᱤᱧ ᱚᱱᱠᱟ ᱫᱚ ᱟᱹᱲᱤᱥ ᱜᱮ ᱵᱩᱡᱷᱟᱹᱜᱼᱟ ᱦᱮᱸ ᱥᱚᱵ ᱥᱚᱢᱚᱭ ᱵᱟᱨ ᱦᱚᱲ ᱫᱚ ᱰᱮᱞᱤ ᱵᱟᱨ ᱦᱚᱲᱜ ᱪᱷᱩᱴᱟᱹᱜ ᱢᱮ ᱢᱤᱫ ᱦᱚᱲᱚᱲ ᱜᱮᱢ ᱠᱟᱹᱢᱤᱭᱟ ᱠᱟᱹᱢᱤ ᱵᱚᱞᱛᱮ ᱱᱤᱡᱮᱨᱟᱜ ᱡᱚᱢ ᱧᱩ ᱜᱮᱢ ᱧᱮᱞᱟ ᱢᱤᱫ ᱱᱚᱰᱮ ᱵᱟᱱᱟ ᱦᱚᱲ ᱛᱮ ᱟᱨ ᱵᱟᱫ ᱵᱟᱠᱤ ᱠᱚᱦᱚᱸ ᱢᱤᱫ ᱫᱷᱟᱣ ᱛᱚ ᱦᱩᱭᱩᱜᱼᱟ ᱠᱞᱟᱥ ᱠᱞᱟᱥ ᱠᱚ ᱢᱮᱱᱟᱜᱼᱟ ᱡᱟᱦᱟᱸ ᱴᱟᱭᱤᱢ ᱵᱟᱝ ᱞᱟᱜᱟᱜᱼᱟ ᱟᱨ ᱪᱮᱫ ᱢᱤᱫ ᱜᱷᱚᱱᱴᱟ ᱢᱚᱫᱽᱫᱷᱮᱨᱮ ᱟᱢ ᱡᱚᱢ ᱥᱩᱨᱩ ᱜᱚᱫ ᱪᱟᱞᱟᱜᱼᱟ ᱟᱥᱟᱲ ᱤᱥᱤᱱ ᱠᱚᱛᱮ
ᱵᱟᱝ ᱟᱹᱞᱤᱧ ᱫᱚ ᱤᱭᱟᱹ ᱟᱠᱟᱫᱟᱞᱤᱧ ᱢᱤᱫ ᱦᱚᱲ ᱫᱚ ᱧᱤᱫᱟᱹ ᱵᱮᱲᱟ ᱢᱤᱫ ᱦᱚᱲ ᱫᱚ ᱥᱮᱛᱟᱜ ᱵᱮᱲᱟ
ᱩᱱᱤ ᱡᱟᱸᱦᱟᱭ ᱢᱮᱱᱟᱭ ᱠᱮᱫᱮᱭᱟ ᱩᱱᱤ ᱫᱚ ᱡᱟᱹᱯᱤᱫ ᱠᱮᱫᱟ ᱩᱱᱤ ᱫᱚ ᱥᱮᱛᱟᱜ ᱨᱮ ᱵᱮᱨᱮᱫ ᱟ ᱥᱮᱛᱟᱜ‌ ᱨᱮ ᱤᱥᱤᱱ ᱟ ᱤᱧ ᱫᱚ ᱥᱮᱛᱟᱜ ᱫᱚ ᱵᱟᱹᱧ ᱵᱮᱨᱮᱫ ᱫᱟᱲᱮᱭᱟᱜᱼᱟ ᱧᱤᱫᱟᱹ ᱠᱚ ᱵᱮᱝ ᱜᱮᱫ ᱵᱟᱲᱟᱭ ᱦᱩᱭᱩᱜᱼᱟ ᱤᱧ ᱛᱟᱦᱞᱮ ᱧᱤᱫᱟᱹ ᱵᱟᱲᱟ ᱥᱮᱱᱤᱧ
ᱴᱟᱭᱤᱢ ᱠᱚ ᱪᱮᱫ ᱪᱚ ᱦᱩᱭ ᱫ ᱠᱟᱱᱟ ᱦᱟᱸᱜ ᱟᱹᱰᱤ ᱞᱚᱜᱚᱱ ᱞᱚᱜᱚᱱ ᱴᱟᱭᱤᱢ ᱠᱚ ᱪᱟᱞᱟᱜ ᱠᱟᱱᱟ᱾ ᱴᱟᱭᱤᱢ ᱠᱚ ᱟᱹᱰᱤ ᱞᱚᱜᱚᱱ ᱪᱟᱞᱟᱜ ᱠᱟᱱᱟ᱾
ᱦᱮᱸ ᱟᱹᱰᱤ ᱞᱚᱜᱚᱱ ᱜᱮ ᱯᱟᱨᱚᱢ ᱥᱮᱱᱚᱜ ᱠᱟᱱᱟ᱾
ᱦᱮ ᱪᱮᱫ ᱦᱚᱸ ᱵᱟᱝ ᱠᱟᱱᱟ ᱵᱟᱹᱭ ᱜᱮᱞ ᱵᱟᱨᱚ ᱢᱤᱱᱤᱴ ᱫᱚ
ᱦᱮᱸ
ᱟ ᱟᱹᱞᱤᱧ ᱟᱜ ᱚᱱᱟ ᱯᱮᱢᱮᱱᱴ ᱜᱮ ᱵᱟᱝ ᱜᱟᱱᱚᱜ ᱠᱟᱱ ᱛᱟᱹᱞᱤᱧᱼᱟ ᱟᱹᱞᱤᱧ ᱟᱹᱲᱤ ᱥᱚᱜ ᱠᱟᱱᱟ ᱚᱱᱟ ᱜᱮ
ᱦᱮᱸ
ᱯᱮᱢᱮᱱᱴ ᱜᱮ ᱵᱟᱝ ᱜᱟᱱᱚᱜ ᱠᱟᱱ ᱛᱟᱹᱞᱤᱧᱼᱟ ᱞᱤᱧ ᱟᱹᱲᱤ ᱥᱚᱜ ᱠᱟᱱᱟ ᱚᱱᱟ ᱜᱮ
ᱦᱮᱸ ᱟᱫᱚ ᱡᱟᱦᱟᱸᱭ ᱟᱜ ᱡᱟᱦᱟᱸᱭ ᱜᱩᱨᱩᱯ ᱨᱮ ᱢᱮᱱᱟᱜ ᱠᱚ ᱟᱵᱚᱣᱟᱜ ᱩᱱᱠᱩ ᱤᱭᱟᱹ ᱮᱰᱢᱤᱱ ᱠᱚ ᱞᱮᱠᱟ ᱩᱱᱠᱩ ᱡᱳᱜᱟᱡᱳᱜᱽ ᱠᱟᱛᱮ ᱡᱟᱦᱟᱸᱱᱟᱜ ᱵᱟᱲᱟᱭ ᱛᱮᱱᱟᱜ ᱵᱟᱲᱟᱭ ᱧᱟᱢᱚᱜᱼᱟ᱾
ᱵᱟᱴ ᱴᱟᱠᱟ ᱦᱚᱸ ᱵᱟᱝ ᱦᱩᱭ ᱞᱮᱱ ᱫᱚ ᱢᱟᱱᱮ ᱟᱹᱞᱤᱧ ᱜᱮ ᱚᱱᱟ ᱮᱯᱥᱟᱱ ᱞᱤᱧ ᱮᱢᱫᱟ ᱳᱯᱥᱟᱥᱟᱱ ᱫᱚ ᱵᱟᱭ ᱮᱢ ᱦᱚᱪᱚ ᱟᱞᱤᱧ ᱠᱟᱱᱟ᱾
ᱟ ᱵᱟᱝ ᱚᱱᱟ ᱫᱚ ᱰᱮᱠᱣᱮᱥ ᱡᱩᱫᱤᱢ ᱮᱢᱟᱜᱼᱟ ᱠᱷᱟᱱ ᱛᱟᱦ ᱞᱮ ᱟᱡ ᱛᱮ ᱜᱮ ᱦᱤᱡᱩᱜᱼᱟ ᱚᱱᱟ ᱫᱚ
ᱯᱮᱢᱮᱴ ᱢᱟ ᱟᱡ ᱛᱮ ᱜᱮ ᱦᱤᱡᱩᱜᱼᱟ᱾ ᱚᱱᱟ ᱫᱚ ᱢᱟᱱᱮ ᱟᱡ ᱛᱮ ᱜᱮ ᱯᱨᱚᱥᱮ ᱥᱤᱝ ᱟᱭ ᱦᱮᱸ ᱟᱡ ᱛᱮ ᱜᱮ ᱯᱨᱚᱥᱮ ᱥᱤᱝ ᱟᱭ ᱚᱸᱰᱮ ᱫᱚ ᱟᱡ ᱛᱮ ᱜᱮ ᱦᱤᱡᱩᱜᱼᱟ᱾ ᱢᱮᱱ ᱠᱷᱟᱱ ᱱᱚᱰᱮ ᱮᱴᱞᱤᱥᱴ ᱱᱚ ᱰᱮ ᱰᱤᱴᱮᱞᱥ ᱵᱟᱹᱞᱤᱧ ᱮᱢ ᱫᱟᱲᱮ ᱭᱟᱜ ᱠᱟᱱᱟ ᱥᱮ
ᱦᱳᱭ ᱦᱳᱭ
ᱰᱤᱴᱮᱞᱥᱤ ᱤᱧ ᱮᱢ ᱠᱟᱜ ᱠᱷᱟᱱ ᱫᱚ ᱚᱱᱟ ᱫᱚ ᱟᱡ ᱛᱮ ᱦᱤᱡᱩᱜᱼᱟ ᱯᱨᱚᱥᱮ ᱥᱤᱝ ᱠᱟ ᱠᱟᱛᱮᱫ ᱛᱮᱦᱮᱧ ᱵᱟᱨ ᱥᱤᱧ ᱯᱮ ᱞᱟᱜᱟᱜ ᱜᱮᱭᱟ
ᱦᱳᱭ
ᱯᱷᱟᱥ ᱯᱚᱨᱟᱣ ᱫᱟᱞᱟᱮ ᱯᱚᱨᱟᱣ ᱵᱟᱲᱟ ᱠᱟᱛᱮ ᱵᱷᱟᱜᱮ ᱦᱩᱭᱩᱜᱼᱟ ᱦᱩᱭᱩᱜᱼᱟ
ᱦᱮᱸ
ᱡᱟᱦᱟᱸ ᱜᱮ ᱤᱱ ᱠᱟᱹᱜᱮ ᱟᱨ ᱪᱮᱫ
ᱦᱮ ᱛᱤᱱᱟᱹᱜ ᱜᱟᱱ ᱦᱩᱭ ᱱᱟ᱾
ᱦᱚᱸ ᱦᱩᱭᱱᱟ ᱜᱮᱞ ᱜᱟᱱ ᱜᱮᱞ ᱜᱟᱱ ᱫᱚ ᱦᱩᱭᱱᱟ ᱪᱮᱫ ᱪᱚᱝ
ᱟᱨᱣᱨᱤᱭᱟᱜᱼᱟ
ᱚᱠᱛᱚ ᱦᱚᱸ ᱟᱹᱰᱤ ᱜᱟᱱ ᱜᱮ ᱦᱩᱭ ᱤᱫᱤ ᱭᱮᱱᱟ
ᱢᱤᱫ ᱴᱮᱱ ᱢᱤᱫ ᱵᱟᱨᱭᱟ ᱜᱟᱱ ᱠᱚᱨᱟᱣ ᱠᱷᱟᱱ ᱰᱮᱞᱤ ᱢᱟᱱᱮ ᱯᱟᱸᱪᱴᱤ ᱠᱟᱛᱮ ᱧᱟᱢᱚᱜ ᱜᱮᱭᱟ ᱴᱟᱥ ᱛᱟᱹᱛᱚ ᱫᱚ
ᱰᱮᱞᱤ ᱯᱟᱸᱪᱴᱤ ᱢᱟᱱᱮ ᱯᱟᱸᱪᱴᱤ ᱠᱚᱞ ᱯᱟᱸᱪᱴᱤ ᱠᱚᱞ ᱨᱤᱥᱤᱯ ᱢᱮ ᱫᱚᱥᱴᱤ ᱠᱟ ᱠᱟᱛᱮᱫ᱾ ᱫᱚᱥᱴᱤ ᱢᱟᱱᱮ ᱵᱟᱨᱚ ᱫᱚᱥᱮ ᱮᱠᱥᱚ ᱠᱩᱲᱤ ᱮᱠᱥᱚ ᱯᱩᱨᱵᱮ ᱫᱩ ᱜᱷᱚᱱᱴᱟ
ᱦᱳᱭ ᱨᱚᱯᱚᱲ ᱞᱟᱹᱜᱤᱫ ᱡᱩᱚᱫᱤ ᱦᱚᱲ ᱠᱚ ᱛᱟᱸᱱ ᱠᱷᱟᱡ ᱫᱚ ᱡᱚᱞᱫᱤ ᱜᱮ ᱦᱩᱭᱩᱜᱼᱟ ᱟᱫᱚ ᱡᱩᱚᱫᱤ ᱵᱟᱠᱚ ᱛᱟᱦᱮᱱᱟ ᱯᱟᱸᱡᱟ ᱵᱟᱲᱟ ᱠᱚ ᱦᱩᱭᱩᱜᱼᱟ᱾
ᱚᱱᱮ ᱚᱱᱠᱟ ᱨᱚᱯᱚᱲ ᱦᱚᱲ ᱠᱚ ᱛᱟᱦᱮᱸ ᱞᱮᱱᱠᱷᱟᱱ ᱫᱚ ᱚᱥᱩᱵᱤᱫᱟ ᱫᱚ ᱵᱟᱹᱱᱩᱜᱼᱟ᱾
ᱦᱳᱭ ᱦᱳᱭ᱾
ᱟᱨ ᱱᱚᱣᱟ ᱜᱟᱞᱢᱟᱨᱟᱣ ᱦᱚᱸ ᱡᱟᱹᱥᱛᱤ ᱱᱚᱣᱟ ᱜᱟᱞᱢᱟᱨᱟᱣ ᱴᱟᱭᱤᱢ ᱚᱠᱛᱚ ᱵᱟᱠᱚ ᱟᱥᱮ ᱵᱟᱨᱚ ᱢᱤᱱᱤᱴ ᱜᱮ ᱡᱟᱼᱼ ᱵᱟᱨ ᱵᱟᱨᱚ ᱢᱴ ᱛᱤᱱᱟᱹ ᱢᱤᱱᱴᱟᱞ ᱢᱚᱨ ᱡᱥᱛᱤ ᱟᱨ ᱨᱮᱠᱚᱨᱰᱤᱝ ᱥᱮ ᱜᱯᱚ ᱵᱷᱮᱨᱤᱯᱷᱤᱠᱮᱥᱚᱱ ᱚᱱᱟ ᱴᱷᱤᱠ ᱟᱪᱷᱮ
ᱦᱳᱭ
ᱟᱨ
ᱟᱫᱚ ᱵᱟᱨᱚ ᱢᱤᱱᱤᱴ ᱫᱚ ᱵᱟᱝ ᱞᱮᱠᱷᱟᱜ-ᱟ ᱚᱱᱮ ᱜᱮᱞ ᱦᱟᱵᱤᱡ ᱜᱮ ᱞᱮᱠᱷᱟᱜᱼᱟ ᱫᱚᱥ ᱢᱤᱱᱤᱴ ᱦᱟᱵᱤᱡ ᱜᱮ ᱞᱮᱠᱷᱟᱜᱼᱟ᱾
ᱟᱨ ᱧᱮᱞ ᱦᱩᱭᱩᱜᱼᱟ ᱦᱚᱲ ᱡᱟᱦᱟᱸᱭ ᱡᱩᱫᱤ ᱯᱷᱨᱤ ᱠᱚ ᱢᱮᱱᱟᱜ ᱠᱚ ᱠᱷᱟᱱ ᱧᱮᱞ ᱠᱚ ᱦᱩᱭᱩᱜᱼᱟ᱾ ᱛᱟᱦᱮᱱ ᱠᱟᱱ ᱜᱮᱭᱟ ᱱᱤᱛᱚᱜ ᱫᱚ ᱟᱭᱩᱵ ᱧᱤᱫᱟᱹ ᱦᱚ ᱧᱤᱫᱟᱹᱭᱮᱱᱟ ᱥᱮ ᱡᱟᱹᱥᱛᱤ ᱦᱚᱲ ᱵᱟᱠᱚ ᱛᱟᱦᱮᱱᱟ
ᱦᱳᱭ ᱦᱳᱭ
ᱡᱟᱹᱯᱤᱫᱟᱠᱚ ᱥᱮ ᱱᱤᱛᱚᱜ ᱫᱚ ᱟᱫᱚ ᱟᱵᱚ ᱞᱮᱠᱟᱱ ᱠᱚᱜᱮ
ᱦᱩᱸ
ᱡᱟᱦᱟᱸᱭ ᱡᱩᱫᱤ ᱠᱚ ᱵᱟᱦᱨᱮ ᱵᱟᱦᱨᱮ ᱢᱮᱱᱟᱜ ᱠᱚᱣᱟ ᱩᱱᱠᱩ ᱠᱚᱜᱮ ᱟᱨ ᱡᱟᱦᱟᱸᱭ ᱚᱲᱟᱜ ᱠᱚᱼᱼ ᱠᱚᱨᱮ ᱢᱮᱱᱟᱜ ᱠᱚᱣᱟ ᱩᱱᱠᱩ ᱫᱚ ᱵᱟᱠᱚ ᱜᱟᱞᱢᱟᱨᱟᱣᱟ ᱱᱤᱛᱚᱜ ᱫᱚᱠᱚ ᱡᱟᱯᱤᱫ ᱟᱠᱚ ᱚᱲᱟᱜ ᱠᱚᱨᱮ ᱦᱚᱲ ᱠᱚ ᱡᱟᱯᱤᱫ ᱦᱚᱪᱚ ᱟᱠᱚᱣᱟ ᱠᱚ ᱦᱮᱸ ᱥᱮ
ᱦᱳᱭ ᱦᱳᱭ ᱩᱱ ᱠᱚᱥᱚᱵ ᱡᱟᱹᱯᱤᱫ ᱠᱟᱜ ᱠᱚ᱾ ᱦᱮᱸ ᱛᱚ ᱢᱟ ᱴᱷᱤᱠ ᱜᱮᱭᱟ ᱦᱩᱭᱱᱟ ᱫᱤᱭᱮ ᱯᱚᱨ ᱟᱨᱚ ᱟᱨᱚ ᱨᱚᱯᱚᱲ ᱦᱩᱭᱩᱜ-ᱟ ᱛᱚ
ᱦᱳ ᱜᱟᱯᱟ ᱠᱚᱥᱮᱫ
ᱦᱮᱸ ᱢᱟ
ᱦᱮᱸ
ᱦᱮᱸᱛᱚ ᱴᱷᱤᱠ ᱜᱮᱭᱟ ᱢᱟ ᱛᱟᱦᱞᱮ